ᱚ,
ᱦᱮᱸ ᱡᱚᱦᱟᱨ ᱜᱮ,
ᱡᱚᱦᱟᱨ ᱜᱮ᱾
ᱦᱮᱸ, ᱪᱮᱫ ᱠᱚᱢ ᱪᱤᱠᱟᱹ ᱵᱟᱲᱟᱭ ᱫᱟ᱾
ᱪᱮᱫ ᱜᱮ ᱵᱟᱝ ᱚᱲᱟᱜ ᱠᱚᱨᱮ ᱜᱮ ᱢᱤᱱᱟᱹᱧᱟ᱾
ᱟᱪᱪᱷᱟ,
ᱦᱮᱸ,
ᱡᱟᱹᱯᱤᱫᱢ ᱥᱮᱡ ᱡᱟᱹᱯᱤᱫ ᱮᱛᱮᱢ ᱥᱮ ᱪᱮᱜ,
ᱡᱟᱯᱤᱫ ᱠᱷᱚᱱᱟᱜ ᱜᱤᱧ ᱵᱮᱨᱮᱫ ᱟᱠᱟᱱᱟ ᱠᱤᱪᱷᱩ ᱠᱷᱚᱱ ᱢᱟᱲᱟᱝ ᱨᱮ᱾
ᱟᱪᱪᱷᱟ ᱚᱱᱟᱛᱮ ᱨᱟᱦᱟ ᱠᱚ ᱚᱱᱠᱟ ᱟᱸᱡᱚᱢᱚᱜ ᱠᱟᱱᱟ᱾
ᱪᱮᱫ ᱠᱟ ᱟᱸᱢᱚᱜ ᱠᱟᱱᱟ,
ᱡᱟ ᱡᱟᱯᱤ ᱡᱟᱯᱤᱫᱟᱢ ᱮᱠᱫᱚᱢ ᱚᱱᱠᱟ,
ᱚᱸ ᱟᱫᱚ ᱟᱢ ᱪᱮᱜ ᱮᱢ ᱪᱤᱠᱟᱹᱭᱮ ᱛᱮ,
ᱤᱧ ᱪᱮᱫ ᱦᱚᱸ ᱵᱟᱝ ᱡᱟᱯ ᱜᱤᱛᱤᱜ, ᱜᱤᱛᱤ ᱠᱟᱱ ᱛᱤᱧ ᱜᱤᱛᱤ ᱵᱚᱞᱛᱮ ᱮᱢᱱᱤ ᱜᱤᱛᱤᱜ ᱜᱤᱛᱤᱜ ᱯᱷᱳᱱ ᱧᱮᱞ ᱛᱤᱧ,
ᱟᱪᱪᱷᱟ ᱯᱚᱨᱤ ᱪᱚᱭᱱᱟ,
ᱦᱮᱸ ᱦᱮᱸ᱾
ᱦᱩᱭᱱᱟ,
ᱟᱢᱟᱜ ᱟᱲᱟᱝ ᱴᱟ ᱵᱷᱟᱜᱤ ᱵᱟᱝ ᱦᱤᱡᱩᱜ ᱠᱟᱱᱟ᱾
ᱯᱚᱨᱤᱜᱪᱷᱟ ᱵᱷᱟᱜᱤ ᱜᱮᱢ ᱮᱢ ᱠᱟᱜ-ᱟ ᱛᱚ,
ᱦᱳᱭ ᱦᱳᱭ ᱟᱢ ᱯᱷᱳᱱ ᱥᱟᱹᱜᱤᱧ ᱠᱷᱚᱱ ᱠᱟᱴᱤᱡ ᱨᱚᱲ ᱫᱟᱢ ᱥᱮ ᱪᱮᱫ? ᱚᱱᱟᱛᱮ ᱵᱟᱝ ᱦᱤᱡᱩᱜ ᱠᱟᱱ ᱛᱟᱢᱟ
ᱵᱟᱝ ᱛᱚ ᱟᱢᱟᱜ ᱫᱚ ᱤᱱᱥᱴᱟᱜᱨᱟᱢ ᱢᱮᱱᱟᱜ
ᱪᱷᱟ ᱟᱫᱚ ᱠᱚᱞᱮᱡᱽ ᱵᱟᱢ ᱪᱟᱞᱟᱣ ᱠᱟᱱᱛᱮ ᱚᱱᱟᱛᱮ ᱠᱩ ᱯᱨᱚᱜᱨᱟᱢ ᱛᱟᱦᱮᱸ ᱠᱟᱱᱟ
ᱠᱚᱞᱮᱡᱽ ᱠᱚᱞᱮᱡᱽ ᱫᱚ ᱵᱟᱹᱧ ᱪᱟᱞᱟᱣ ᱠᱟᱱᱟ ᱚᱲᱟᱜ ᱨᱮᱜᱮ ᱢᱤᱱᱟᱹᱧᱟ ᱟᱯᱟ ᱛᱚᱛᱚ ᱱᱳᱴᱤᱥ ᱠᱚ ᱮᱢ ᱞᱮᱠᱷᱟᱱ ᱜᱤᱧ ᱪᱟᱞᱟᱜᱼᱟ ᱱᱟᱜ
ᱚᱲᱟᱜ ᱵᱚᱞᱛᱮ ᱱᱚᱰᱮ ᱥᱮ ᱢᱮᱥ ᱨᱮ?
ᱤᱭᱟᱹ ᱱᱚᱰᱮ ᱜᱮ ᱢᱤᱱᱟᱹ ᱧᱟ
ᱚ
ᱟᱨ
ᱵᱟᱝ ᱟᱡᱚᱢᱚᱜ
ᱤᱭᱟᱹ ᱢᱮᱥ ᱫᱚ ᱞᱟᱹᱭ ᱫᱟᱹᱧ ᱢᱮᱥ ᱫᱚ ᱵᱟᱹᱧ ᱪᱟᱞᱟᱣ ᱟᱠᱟᱱᱟ ᱱᱚᱰᱮ ᱜᱮ ᱢᱤᱱᱟᱹᱧᱟ
ᱟᱪᱪᱷᱟ
ᱦᱮ
ᱟᱪᱪᱷᱟ
ᱟᱫᱚ ᱱᱤᱛᱚᱜ ᱫᱚ ᱪᱮᱫ ᱠᱚᱢ ᱪᱤᱠᱟᱭᱟ? ᱡᱚᱢ ᱧᱩ ᱡᱚᱢ ᱡᱚᱢ ᱵᱟᱲᱟ ᱞᱮᱫ ᱛᱟᱦᱮᱸᱱᱤᱧ ᱛᱤᱠᱤᱱ ᱨᱮ
ᱪᱷᱟ ᱱᱤᱛᱚᱜ ᱪᱮᱫ ᱦᱚ ᱵᱟᱝ ᱪᱤᱠᱚᱭᱤᱧ ᱱᱤᱛᱚᱜ ᱫᱚ ᱚᱱᱟ ᱦᱮᱸ ᱱᱤᱭᱩ ᱤᱭᱩ ᱤᱭᱩᱱᱤᱵᱷᱟᱨᱥᱤᱴᱤ ᱠᱷᱚᱱ ᱥᱟᱨᱮᱛᱤᱱᱴᱟ ᱥᱟᱨᱮᱛᱤᱱᱴᱟ ᱥᱮᱫ ᱦᱮᱡ ᱠᱟᱛᱮ ᱜᱤᱛᱤᱡ ᱮᱱᱟᱹᱧ ᱠᱟᱹᱴᱤᱡ ᱠᱷᱚᱡᱚᱨᱤᱧ ᱡᱚᱢ ᱠᱮᱫᱟ ᱟᱨ ᱢᱩ ᱢᱤᱫᱴᱟᱝ ᱢᱩᱵᱷᱤ ᱴᱟᱣᱩᱱᱞᱚᱴ ᱞᱮ ᱟᱫᱚ ᱦᱚᱞᱟᱱᱚᱜ ᱚᱞ ᱢᱩᱵᱷᱤ ᱫᱚ ᱵᱟᱝ ᱚᱭᱤᱵ ᱥᱤᱨᱤᱡ ᱥᱤᱨᱤᱥ ᱟᱫᱚ ᱚ ᱜᱮ ᱱᱮᱞᱮᱫ ᱛᱤᱧ ᱜᱤᱛᱤᱜ ᱜᱤᱛᱤᱜ ᱟᱫᱚ ᱢᱚᱮᱱᱮ ᱠᱤᱫᱤᱧ ᱟᱨ ᱱᱤᱛ ᱟᱱᱤᱜ ᱯᱷᱳᱱ ᱨᱮ ᱵᱟ ᱠᱷᱚᱱ ᱞᱤᱜᱤᱧ ᱦᱮᱸ ᱪᱮᱫ ᱢᱤᱫᱴᱟᱝ ᱪᱮᱫ ᱡᱤᱭᱳ ᱦᱚᱥᱴᱟᱨ ᱨᱮ ᱪᱮᱫ ᱦᱮᱡ ᱠᱟᱱᱟ ᱯᱨᱤᱛᱚᱢᱟᱱ ᱯᱮᱫᱫᱨᱚ ᱦᱮᱸ ᱱᱤ ᱚᱡᱤ ᱦᱚᱥᱴᱟᱨ ᱨᱮ ᱦᱮᱜ ᱠᱟᱱᱟ ᱚᱱᱟ ᱚᱱᱟᱜᱮ ᱤᱱᱥᱴᱟᱜᱨᱟᱢ ᱠᱚᱨᱮ ᱡᱟᱹᱥᱛᱤ ᱪᱟᱞᱟᱜ ᱠᱟᱱ ᱛᱮ ᱧᱮᱞ ᱠᱤᱫᱤᱧ ᱨᱤᱞᱥ ᱠᱚ ᱟᱫᱚ ᱢᱚᱱ ᱰᱟᱣᱩᱱᱞᱳᱰ ᱠᱟᱛᱮ ᱧᱮᱞ ᱫᱤᱧ
ᱢᱟᱱᱮ ᱤᱱᱥᱴᱟᱜᱨᱟᱢ ᱪᱟᱹᱞᱩᱟᱢ ᱢᱮᱱᱠᱷᱟᱱ ᱡᱟᱦᱟᱸ ᱡᱟᱹᱥᱛᱤ ᱦᱤᱡᱩᱜᱼᱟ ᱠᱷᱟᱹ ᱧᱮᱞ ᱜᱮ ᱧᱮᱞ ᱥᱟᱱᱟᱢ
ᱦᱮᱸ ᱤᱱᱴᱟᱨᱮᱥᱴᱤᱝ ᱵᱩᱡ ᱟ ᱥᱮ ᱟᱫᱚ
ᱠᱚ ᱫᱠᱷᱟᱣ ᱟᱥᱮ ᱦᱮᱸ
ᱦᱮᱸ ᱠᱚᱢᱚᱰᱤ ᱞᱮᱠᱟ ᱜᱮᱭᱟ ᱥᱮ ᱚᱭᱮᱵ ᱥᱤᱨᱤᱧ ᱴᱟᱜ ᱟᱫᱚ ᱚᱱᱟᱜᱮ ᱧᱮᱞ ᱠᱤᱫᱤᱧ ᱰᱟᱣᱩᱱᱞᱳᱰ ᱠᱟᱛᱮ ᱫᱮᱲ ᱛᱤᱧ ᱵᱟᱝ ᱪᱟᱵᱟ ᱠᱟᱹᱫᱟᱹᱧ
ᱟᱫᱚ ᱱᱤᱛᱚᱜ ᱛᱚ ᱮᱠᱞᱟ ᱠᱮᱭᱟᱢ ᱥᱮ ᱜᱟᱛᱮ ᱜᱤᱫᱽᱨ ᱠᱚ ᱢᱮᱱᱟᱜ ᱠᱚᱣᱟ?
ᱜᱟᱛᱮ ᱜᱤᱫᱨᱟᱹ ᱠᱚ ᱢᱮᱱᱟᱜ ᱠᱚᱣᱟ
ᱚ
ᱦᱩᱸ
ᱟᱹᱰᱤ ᱢᱟᱱᱮ ᱢᱚᱱᱮᱜ ᱠᱟᱱᱟ ᱯᱩᱨᱟᱹ ᱮᱠᱞᱟ ᱜᱮ ᱢᱮᱱᱟᱜ ᱢᱮᱭᱟ
ᱮᱠᱞᱟ ᱫᱚ ᱵᱟᱝ ᱡᱷᱚᱛᱚ ᱛᱷᱤᱨ ᱛᱷᱟᱨ ᱠᱟᱱᱟ ᱠᱚ ᱟᱫᱚ ᱱᱤᱛᱚᱝ ᱦᱮᱰᱯᱷᱳᱱ ᱞᱟᱜᱟᱣ ᱠᱟᱛᱮ ᱥᱩᱫᱟᱹᱢ ᱢᱩᱵᱷᱤ ᱠᱚ ᱧᱮᱞ ᱫᱟ ᱵᱷᱤᱰᱤᱭᱳ ᱠᱚ ᱧᱮᱞ ᱫᱟ ᱪᱮᱫ ᱠᱚ ᱪᱤᱠᱟᱹᱭ ᱫᱟ ᱯᱮᱦᱟᱞ ᱢᱮᱱᱟ ᱮ ᱫᱟᱫᱟ ᱟᱯᱟᱱ ᱟᱹᱯᱤᱱ
ᱡᱚᱛᱚ ᱦᱚᱲ ᱛᱤᱱᱟᱹᱜ ᱜᱚᱞᱯᱷᱚᱭᱟᱢ ᱫᱤᱱ ᱥᱟᱨᱟ᱾
ᱦᱮᱸ ᱥᱟᱨᱟ ᱠᱷᱚᱱᱟᱜ ᱪᱮᱜ ᱜᱚᱞᱯᱚᱭᱟᱢ?
ᱟᱨᱤᱥ ᱪᱟᱵᱟᱜ ᱟᱢ ᱱᱤᱡᱮ᱾
ᱠᱩᱲᱤ ᱜᱤᱫᱽᱨᱟᱹ ᱦᱚᱭ ᱦᱚᱭ ᱦᱮᱜ ᱠᱟᱛᱮ ᱠᱷᱟᱹᱡᱟᱹᱨᱤ ᱡᱚᱢ ᱠᱤᱫᱟᱹᱧ ᱨᱚᱦᱚᱲ ᱠᱟᱡᱟᱹᱲᱤ
ᱪᱮᱜ ᱠᱷᱟᱹᱡᱟᱹᱨᱤ ᱨᱮ ᱪᱮᱜ ᱦᱚᱸ ᱵᱟᱢ ᱢᱮᱥᱟ ᱞᱮᱜᱼᱟ ᱥᱮ ᱪᱮᱜ?
ᱢᱮᱥᱟ ᱞᱤᱫᱤᱧ ᱪᱟᱱᱟᱪᱩᱲ᱾
ᱪᱷᱟ
ᱟᱯᱮ ᱥᱮᱜ ᱢᱟ ᱪᱟᱱᱟᱪᱟᱲ ᱦᱚᱸ ᱵᱟᱝ ᱵᱷᱟᱜᱮ ᱵᱟᱝ ᱱᱟᱢᱚᱜ ᱜᱮᱭᱟ᱾
ᱚᱠᱚᱭ ᱞᱟᱹᱜᱼᱟᱭ? ᱦᱮᱸ ᱟᱢ ᱜᱮ ᱛᱟᱦᱞᱮ ᱠᱤᱨᱧ ᱵᱟᱢ ᱵᱟᱰᱟᱭᱟ ᱛᱤᱱᱟᱹᱜ ᱵᱷᱟᱜᱮ ᱵᱷᱟᱜᱮ ᱪᱟᱱᱟᱪᱩᱨ ᱧᱟᱢᱚᱜᱼᱟ᱾
ᱵᱷᱟᱹᱜᱤ ᱵᱷᱟᱹᱜᱤ ᱫᱚ ᱵᱟᱝ ᱤᱧ ᱛᱤᱱᱟᱹ ᱫᱷᱟᱣ ᱚᱸᱰᱮ ᱠᱤᱨᱤᱧ ᱠᱟᱫᱤᱧᱟ ᱯᱮᱭᱟ ᱫᱤᱱ ᱛᱮ ᱪᱟᱵᱟᱜ ᱛᱤᱧ ᱜᱮᱭᱟ ᱢᱤᱴᱟ ᱟᱥᱤ ᱴᱟᱠᱟ ᱨᱮᱱᱟᱜ ᱨᱮᱱᱟᱜ ᱪᱟᱱᱟᱪᱩᱨ᱾
ᱦᱳᱭ ᱯᱮᱠᱮᱴ ᱟᱫᱚ ᱩᱱᱟᱹᱜ ᱰᱷᱮᱨ ᱰᱷᱮᱨᱮᱢ ᱡᱚᱢᱟ?
ᱰᱷᱮᱨ ᱰᱷᱮᱨ ᱫᱚ ᱵᱟᱝ ᱠᱟᱴᱷᱤ ᱪᱟᱱᱟᱪᱩᱨ ᱠᱟᱱᱟ ᱥᱮ᱾
ᱚ ᱵᱟᱵᱟ ᱟᱢ ᱫᱚ ᱚᱝᱠᱟᱱᱟᱜ ᱪᱮᱫᱟᱜ ᱮᱢ ᱦᱟᱛᱟᱣᱮᱜᱼᱟ?
ᱚᱝᱠᱟ ᱜᱮ ᱱᱟᱢᱚᱜ ᱜᱮᱭᱟ᱾
ᱦᱟᱹᱴ ᱟᱢ ᱜᱮ ᱵᱟᱢ ᱵᱟᱰᱟᱭᱟ ᱛᱟᱦᱞᱮ ᱛᱤᱱᱟᱹᱜ ᱨᱚᱠᱚᱢ ᱵᱷᱮᱨᱟᱭᱴᱤ ᱢᱮᱱᱟᱜᱼᱟ᱾ ᱠᱚ ᱢᱮᱱᱟᱜᱼᱟ, ᱫᱟᱨ ᱪᱟᱱᱟᱪᱚᱨ ᱠᱚ ᱢᱮᱱᱟᱜᱼᱟ ᱴᱟᱣᱩᱱ ᱪᱷᱟᱞ ᱠᱚ ᱢᱮᱱᱟᱜᱼᱟ, ᱟᱭᱢᱟ ᱢᱤᱫᱴᱟᱝ ᱠᱩᱥᱤᱭᱟᱜᱼᱟ ᱜᱮ ᱚᱱᱟ ᱯᱟᱸᱡᱟᱭᱮᱜ ᱤᱧ ᱫᱚᱠᱟᱱ ᱨᱮ ᱵᱟᱹᱧ ᱧᱟᱢᱮᱜᱼᱟ᱾ ᱤᱧ ᱱᱚ ᱤᱧ ᱵᱩᱰᱤ ᱛᱤᱠᱤᱱ ᱟᱹᱜᱩ ᱞᱮᱜ ᱛᱟᱦᱮᱸᱜ ᱠᱤᱱ ᱟᱫᱚ ᱤᱧ ᱦᱚᱸ ᱪᱟᱞᱟᱣ ᱞᱮᱱᱟᱹᱧ᱾ ᱯᱟᱸᱡᱟ ᱵᱟᱲᱟ ᱠᱮᱜᱼᱤᱧ ᱵᱟᱹᱧ ᱧᱟᱢ ᱞᱮᱜᱼᱟ᱾
ᱟᱪᱪᱷᱟ
ᱦᱟᱛᱟᱣ ᱠᱟᱜ
ᱛᱚ ᱵᱤᱦᱟᱞ
ᱛᱟᱦᱞᱮ ᱠᱷᱟᱱ ᱮᱸ ᱪᱟᱱᱟᱪᱩᱩᱨ ᱛᱟᱦᱮᱸ ᱞᱮᱠᱷᱟᱱ ᱥᱟᱨᱟᱫᱤᱱ ᱥᱟᱨᱟ ᱜᱮ ᱡᱚᱢ ᱥᱟᱱᱟᱹᱧᱟ ᱠᱷᱟᱹᱡᱟᱹᱲᱤ ᱾ ᱠᱚ ᱟᱫᱚ ᱚᱝᱠᱟ ᱫᱟᱠᱟ ᱫᱚ ᱠᱷᱩᱵ ᱠᱚᱢ ᱜᱤᱧ ᱡᱚᱢᱟ᱾ ᱠᱷᱟᱹᱡᱟᱹᱲᱤ ᱡᱚᱢ ᱞᱮᱠᱷᱟᱱ ᱢᱟ ᱞᱟᱡ ᱵᱤ ᱜᱮ ᱵᱩᱡᱷᱟᱹᱜᱼᱟ ᱾
ᱦᱟᱸ ᱠᱷᱟᱹᱡᱟᱹᱲᱤ ᱡᱚᱢ ᱞᱮᱠᱷᱟᱱ ᱞᱟᱭ ᱵᱤ ᱵᱩᱡᱩᱜ ᱜᱮᱭᱟ ᱚᱱᱟ ᱨᱮᱸᱜᱮᱡᱤᱧ ᱜᱮᱭᱟ ᱢᱤᱜ ᱜᱷᱚᱱᱴᱟ ᱯᱚᱨ ᱜᱮ ᱾
ᱮ ᱤᱧ ᱢᱟ ᱡᱚᱢᱟ ᱟᱫᱚ ᱞᱟᱡ ᱵᱤ ᱜᱮᱧ ᱵᱩᱡᱷᱟᱹᱣ ᱾ ᱢᱤᱫ ᱵᱟᱹᱴᱤ ᱜᱟᱱᱤᱧ ᱡᱚᱢ
ᱩᱱᱟᱹᱜ ᱮᱢ ᱡᱚᱢᱟ ᱛᱟ ᱵᱚᱞᱮ?
ᱦᱳᱭ ᱢᱟᱱᱮ ᱪᱟᱱᱟᱪᱩᱨ ᱛᱟᱦᱮᱸ ᱞᱮᱱᱠᱷᱟᱱ ᱜᱮ ᱚᱝᱠᱟᱧ ᱡᱚᱢ ᱜᱮᱭᱟ, ᱞᱩᱵᱷᱤ ᱛᱤᱧ ᱡᱚᱢᱟ ᱵᱷᱟᱹᱜᱤᱧ ᱵᱩᱡᱷᱟᱹᱣᱟ ᱾
ᱟᱪᱪᱷᱟ ᱦᱮᱸ ᱪᱟᱱᱟᱪᱩᱨ ᱛᱟᱦᱮᱸ ᱞᱮᱠᱷᱟᱱ ᱫᱚ ᱡᱚᱢ ᱜᱮ ᱥᱟᱱᱟᱣᱟ ᱥᱮ ᱾ ᱟᱵᱟᱨ ᱡᱩᱫᱤ ᱴᱚᱠ ᱡᱷᱟᱞ ᱛᱟᱦᱮᱸᱱᱟ ᱛᱚ ᱴᱚᱠ ᱡᱷᱟᱞ ᱪᱟᱱᱟᱨᱩᱨ ᱴᱟᱜ
ᱟᱨᱦᱚᱸ ᱦᱳᱭ ᱚᱱᱟᱨᱮ ᱵᱟᱰᱟᱭᱟᱢ ᱟᱢ ᱡᱩᱫᱤ ᱯᱮᱸᱭᱟᱡ ᱠᱚ, ᱢᱟᱹᱨᱤᱪ ᱠᱚ, ᱥᱩᱱᱩᱢ ᱠᱚᱢ ᱢᱮᱥᱟᱜ ᱟᱢ ᱥᱮ ᱟᱨᱚ ᱟᱹᱰᱤ ᱪᱚᱨᱚᱠ ᱵᱩᱡᱷᱟᱹᱜᱼᱟ ᱾ ᱮ ᱟᱵᱟᱨ ᱵᱟᱰᱟᱭᱟᱢ ᱟᱢ ᱦᱮᱸ ᱟᱢ ᱡᱩᱫᱤ ᱚᱱᱟᱜᱮ ᱵᱷᱟᱡᱟ ᱠᱟᱛᱮᱢ ᱡᱚᱢᱟ ᱥᱮ ᱩᱯ, ᱢᱮᱠᱥ ᱞᱮᱵᱮᱞ ᱟᱨᱦᱚᱸ ᱟᱹᱰᱤ ᱪᱚᱨᱚᱠ ᱵᱩᱡᱷᱟᱹᱜᱼᱟ, ᱢᱤᱫ ᱫᱤᱱ ᱴᱨᱟᱭ ᱵᱟᱲᱟᱭᱟᱢ ᱛᱩᱲᱤ ᱥᱩᱱᱩᱢ ᱠᱚᱢ ᱧᱚᱜ ᱫᱩᱞ ᱠᱮᱜᱼᱟᱢ ᱵᱷᱟᱡᱟ ᱠᱟᱛ ᱪᱟᱱᱟ ᱤᱭᱟᱹ ᱠᱷᱟᱹᱡᱟᱹᱲᱤ ᱪᱟᱱᱟᱪᱩᱨ ᱵᱷᱟᱡᱟᱭ ᱢᱮ ᱟᱹᱰᱤ ᱪᱮᱦᱨᱟ ᱵᱩᱡᱟᱹᱜᱼᱟ ᱾
ᱠᱷᱟᱹᱡᱟᱹᱲᱤ ᱪᱟᱱᱟᱪᱩᱨ ᱵᱷᱟᱡᱟᱭ ᱜᱮᱭᱟ ᱠᱚ?
ᱦᱮᱸ, ᱟᱹᱰᱤ ᱪᱚᱨᱚᱠ ᱤᱱᱠᱟᱹ ᱢᱚᱸᱪ ᱢᱚᱸᱪᱮ ᱵᱩᱡᱷᱟᱹᱜᱼᱟ ᱾
ᱤᱧ ᱢᱟ ᱛᱤᱥ ᱦᱚᱸ ᱵᱟᱝ ᱟᱸᱡᱚᱢ ᱠᱟᱹᱫᱤᱧ ᱡᱮ, ᱠᱷᱟᱹᱡᱟᱹᱲᱤ ᱪᱟᱱᱟᱪᱩᱨ ᱠᱚ ᱵᱷᱟᱡᱟᱭ
ᱦᱮᱸ ᱟᱢ ᱢᱮᱫ-ᱫᱷᱟᱣ ᱴᱨᱟᱭ ᱵᱟᱹᱲᱟᱹᱭ ᱢᱮ ᱢᱟᱱᱮ ᱠᱚᱢ ᱧᱚᱜ ᱜᱮ ᱥᱩᱱᱩᱢ ᱫᱩᱞᱟᱜ ᱢᱮ ᱢᱟᱱᱮ ᱟᱨ ᱯᱮᱸᱭᱟᱡ ᱠᱟᱹᱴᱤᱡ ᱜᱮᱫ ᱢᱮ ᱾ ᱜᱮᱫ ᱠᱟᱛᱮ ᱢᱟᱱᱮ ᱡᱟ ᱡᱟᱠ ᱟᱛᱮ ᱚᱱᱟ ᱯᱮᱸᱭᱟᱡ ᱚᱱᱟ ᱨᱮ ᱟᱫᱟᱜ ᱢᱟ ᱵᱩᱡᱷᱟᱹᱣ ᱠᱮᱜᱼᱟ, ᱢᱟᱱᱮ ᱟᱫᱟᱜ ᱞᱮᱠᱟ ᱡᱟᱹᱥᱛᱤ ᱵᱟᱹᱲᱛᱤ ᱦᱚᱸ ᱟᱞᱚᱢ ᱮᱢᱟᱜᱼᱟ ᱵᱟᱠᱷᱟᱱ ᱟᱹᱲᱤᱥᱮᱜᱮ ᱵᱩᱡᱷᱟᱹᱜᱼᱟ ᱾ ᱟᱫᱚ ᱯᱮᱸᱭᱟᱡ ᱠᱟᱹᱴᱤᱡ ᱯᱷᱨᱟᱭ ᱢᱮ ᱦᱳᱭ ᱛᱤᱱ ᱵᱷᱳᱨ ᱦᱟᱞᱠᱟ ᱟᱨᱟᱜ ᱟᱨᱟᱜ ᱧᱚᱜᱚᱜᱼᱟ ᱤᱱᱠᱟᱹ ᱯᱷᱨᱟᱭ ᱢᱮ ᱾ ᱟᱫᱚ ᱠᱷᱟᱹᱡᱟᱹᱲᱤ ᱟᱨ ᱡᱩᱫᱤ ᱟᱢ ᱢᱟ. ᱨᱤᱪ ᱢᱮᱥᱟ ᱥᱟᱱᱟ ᱢᱮᱭᱟ ᱢᱟᱹᱨᱤᱪ ᱦᱚᱸᱢ ᱢᱮᱥᱟ ᱠᱮᱜ ᱟᱢ ᱾ ᱛᱟᱯᱚᱨᱮ ᱟᱫᱚ ᱠᱷᱟᱹᱡᱟᱹᱲᱤ ᱢᱮᱥᱟ ᱟᱜ ᱢᱮ ᱪᱟᱱᱟᱪᱩᱨ ᱢᱮᱥᱟ ᱟᱜ ᱢᱮ ᱢᱤᱫ ᱰᱚᱸᱰᱮᱠ ᱜᱷᱟᱱᱴᱟᱭ ᱢᱮ, ᱟᱫᱚ ᱦᱩᱭ ᱮᱱᱟ ᱾
ᱛᱚ ᱚᱱᱟ ᱵᱮᱨᱮᱞ ᱵᱮᱨᱮᱞ ᱵᱮᱨᱮᱞ ᱥᱩᱱᱩᱢ ᱛᱮᱜᱮᱢ ᱢᱟᱠᱷᱟᱣ ᱠᱟᱛᱮᱜ ᱡᱚᱢ ᱢᱮ ᱚᱱᱟ ᱜᱮ ᱵᱮᱥ ᱵᱩᱡᱷᱟᱹᱜᱼᱟ ᱾ ᱛᱚ ᱵᱷᱟᱹᱡᱤ
ᱦᱩᱸ ᱚᱱᱟ ᱫᱚ ᱠᱟᱹᱴᱤᱡ ᱵᱮᱨᱮᱞ ᱥᱩᱱᱩᱢ ᱫᱚ ᱟᱫᱚ ᱢᱟᱠᱷᱟᱣ ᱠᱟᱛᱮᱢ ᱡᱚᱢᱟ ᱵᱷᱟᱹᱜᱤ ᱵᱩᱡᱷᱟᱹᱜᱼᱟ ᱾ ᱵᱷᱟᱹᱜᱤ ᱜᱤᱧ ᱵᱩᱡᱷᱟᱹᱣ ᱜᱮᱭᱟ ᱤᱧ ᱦᱚᱸ ᱾ ᱟᱫᱚ ᱵᱷᱟᱡᱟ ᱠᱟᱛᱮᱫ ᱫᱚ ᱟᱨᱦᱚᱸ ᱟᱹᱰᱤ ᱪᱚᱨᱚᱠ ᱵᱩᱡᱷᱟᱹᱜᱼᱟ ᱾
ᱟᱪᱪᱷᱟ ᱾
ᱢᱩᱪ ᱢᱩᱪᱟᱹᱜ-ᱟ ᱟᱨ ᱡᱩᱫᱤ ᱟᱢ ᱢᱟᱱᱮ ᱱᱤᱝᱠᱟᱹ ᱢᱚᱱᱮᱢ ᱥᱮ ᱠᱷᱟᱹᱡᱟᱲᱤ ᱠᱚ ᱢᱤᱫ ᱥᱚᱢᱚᱭ ᱦᱟᱣᱟ ᱛᱮ ᱪᱚᱯᱚᱫ ᱠᱚᱜ ᱜᱮᱭᱟ ᱥᱮ ᱾ ᱚᱱᱟ ᱠᱚ ᱵᱷᱟᱡᱟᱭ ᱢᱮ ᱟᱨᱚ ᱢᱟᱱᱮ ᱢᱚᱸᱪ ᱢᱚᱸᱪᱮ ᱨᱩᱣᱟᱹᱲᱚᱜᱼᱟ ᱟᱹᱰᱤ ᱪᱚᱨᱚᱠ ᱾
ᱟᱞᱮ ᱢᱤᱫ ᱫᱷᱟᱣ ᱵᱷᱟ ᱤᱭᱟᱹ ᱠᱷᱟᱹᱡᱟ. ᱲᱤ ᱤᱭᱟᱹ ᱞᱮᱫᱟ ᱞᱮ ᱾ ᱢᱟᱱᱮ ᱦᱳᱭ ᱠᱷᱟᱹᱡᱟᱹᱲᱤ ᱡᱟᱦᱟᱸ ᱨᱮ ᱤᱭᱟᱹ ᱟᱛᱟᱭ ᱜᱮᱭᱟ ᱠᱚ ᱾ ᱚᱸᱰᱮ ᱠᱷᱚᱱ ᱦᱟᱛᱟᱣ ᱟᱹᱜᱩ ᱞᱮᱫᱤᱧ ᱾ ᱢᱟᱱᱮ ᱡᱟᱦᱟᱸ ᱠᱚᱱᱴᱳᱞ ᱠᱷᱚᱡ ᱪᱟᱣᱞᱮ ᱮᱢ ᱜᱮᱭᱟ ᱠᱚ ᱟᱫᱚ ᱚᱱᱟ ᱪᱟᱣᱞᱮ ᱠᱟᱹᱴᱤᱡ ᱠᱷᱟᱹᱡᱟᱹᱲᱤ ᱠᱷᱟᱹᱡᱟᱹᱲᱤ ᱵᱷᱟᱵᱽ ᱛᱟᱦᱮᱸ ᱠᱟᱱᱟ ᱾ ᱟᱫᱚ ᱚᱱᱟ ᱛᱮᱜᱮ ᱟᱛᱟ ᱪᱟᱞᱟᱣ ᱞᱮᱱᱤᱧ ᱾ᱟᱫᱚ ᱚᱱᱟ ᱠᱷᱚᱫᱮ ᱠᱷᱚᱫᱮ ᱞᱮᱠᱟ ᱠᱷᱚᱡᱤ ᱦᱩᱭ ᱠᱟᱱᱟ ᱾ ᱢᱟᱱᱮ ᱚᱱᱟ ᱫᱚ ᱛᱤᱱᱟᱹᱜ ᱴᱮᱥᱚᱱ ᱠᱚᱨᱮ, ᱚᱱᱟ ᱢᱟᱱᱮ ᱤᱭᱮ ᱟᱠᱷᱨᱤᱧ ᱜᱮᱭᱟ ᱠᱚ ᱚᱱᱠᱟᱱ ᱠᱷᱟᱹᱡᱟᱹᱲᱤ, ᱦᱚᱯᱚᱱ ᱦᱚᱯᱚᱱ ᱦᱚᱯᱚᱱ ᱠᱷᱟᱹᱡᱟᱹᱲᱤ ᱠᱚ ᱾ ᱟᱫᱚ ᱚᱱᱟ, ᱚᱱᱟ ᱠᱟᱹᱡᱟᱹᱲᱤ ᱟᱫᱚ ᱟᱹᱜᱩ ᱞᱮᱫᱟ ᱞᱮ ᱾ ᱟᱫᱚ ᱡᱚᱠᱷᱚᱱ ᱪᱚᱯᱚᱫ ᱞᱮᱱᱟ ᱥᱮ ᱚᱱᱟ ᱦᱚᱭ ᱡᱚᱢ ᱛᱮ ᱦᱚᱭ ᱤᱭᱟᱹ ᱛᱮ ᱟᱫᱚ ᱟᱹᱲᱤᱥ ᱜᱮ ᱵᱩᱡᱷᱟᱹᱜ ᱠᱟᱱ ᱛᱟᱦᱮᱸᱫ, ᱮᱛᱚ ᱥᱚᱠᱛᱚ ᱪᱟᱣᱞᱮ ᱪᱟᱣᱞᱮ ᱵᱩᱡᱷᱟᱹᱜ ᱠᱟᱱ ᱛᱟᱦᱮᱸᱫ ᱾ ᱟᱫᱚ ᱟᱫᱚ ᱚᱱᱠᱟ ᱚᱱᱠᱟ ᱛᱮᱜᱮ ᱪᱟᱵᱟ ᱠᱮᱫᱟᱞᱮ ᱾
ᱪᱮᱫ ᱮᱢ ᱪᱤᱠᱟᱹᱭᱟ ᱩᱱᱟᱹᱜ ᱜᱟᱱ ᱠᱤ ᱟᱨ ᱜᱤᱰᱤ ᱜᱟᱱᱚᱜ-ᱟ ᱾ ᱜᱤᱰᱤ ᱦᱚᱸ ᱵᱟᱝ ᱜᱟᱱᱚᱜ-ᱟ ᱟᱲᱤᱥ ᱜᱮᱢ ᱵᱩᱡᱷᱟᱹᱣᱟ ᱾
ᱦᱮᱸ ᱾
ᱢᱟᱱᱮ ᱦᱚᱸ ᱤᱧ ᱵᱟᱹᱧ ᱵᱟᱲᱟᱭ ᱛᱟᱦᱮᱫ ᱫᱚ ᱢᱟᱲᱟᱝ ᱫᱚ ᱢᱟᱱᱮ ᱪᱤᱱᱛᱟᱹ ᱜᱮᱧ ᱵᱩᱡᱷᱟᱹᱣ ᱛᱟᱦᱮᱫᱟ ᱾ ᱠᱷᱟᱹᱡᱟᱲ ᱪᱚᱯᱚᱫ ᱪᱮᱜ ᱤᱧ ᱪᱤᱠᱟᱹᱭᱟ ᱾ ᱟᱫᱚ ᱴᱨᱤᱠ ᱤᱧ ᱵᱟᱲᱟᱭ ᱧᱟᱢ ᱠᱮᱜ-ᱟ ᱟᱫᱚ ᱴᱷᱤᱠ ᱤᱧ ᱵᱟᱲᱟᱭ ᱧᱟᱢ ᱠᱮᱫ-ᱟ, ᱟᱪᱪᱷᱟ ᱱᱚᱣᱟ ᱫᱚ ᱱᱤᱝᱠᱟᱹ ᱦᱩᱭᱩᱜ-ᱟ ᱟᱨ ᱠᱟᱹᱴᱤᱡ ᱴᱨᱟᱭ ᱦᱩᱭᱩᱜ-ᱟ ᱾ ᱟᱫᱚ ᱴᱨᱟᱭ ᱟᱹᱰᱤ ᱪᱚᱨᱚᱠ ᱵᱩᱡᱷᱟᱹᱜ ᱠᱟᱱᱟ ᱛᱚ ᱾
ᱟᱨ ᱡᱟᱹᱥᱛᱤ ᱢᱤᱱᱤᱴ ᱫᱚ ᱵᱟᱝ ᱵᱷᱟᱡᱟᱭ ᱦᱩᱭᱩᱜ ᱛᱟᱢᱟ ᱾ ᱮᱭ ᱤᱭᱟᱹ ᱟᱢ ᱡᱚᱫᱤ ᱢᱤᱫ ᱢᱤᱱᱤᱴ ᱛᱮᱢ ᱵᱷᱟᱡᱟᱭᱟ ᱤᱱᱨᱮ ᱦᱚᱸ ᱦᱩᱭᱩᱜ-ᱟ, ᱤᱱᱟᱯᱷ ᱾
ᱟᱪᱪᱷᱟ ᱾
ᱵᱮᱥ
ᱟᱫᱚ ᱪᱤᱠᱟᱹᱜ-ᱟ?
ᱮᱠᱮᱱᱟᱜ ᱦᱚᱸ ᱢᱟᱱᱮ ᱡᱚᱢ ᱫᱟᱲᱮᱭᱟᱜ-ᱟᱢ ᱟᱹᱰᱤ ᱜᱟᱱ ᱾
ᱟᱸᱠᱟ ᱠᱷᱚᱱ ᱥᱮᱬᱟ ᱟᱠᱟᱫᱟᱢ ᱤᱭᱩᱴᱩᱵᱽ ᱠᱷᱚᱱ ᱥᱮ ᱪᱮᱫ ᱥᱮ
ᱟᱸᱝᱜᱮᱱᱟᱜ ᱚᱲᱟᱜ ᱨᱮᱜᱮ ᱚᱴᱳᱢᱮᱴᱤᱠᱞᱤᱜᱮ ᱤᱧᱢᱟ ᱜᱮ ᱢᱤᱫ ᱫᱤᱱ ᱱᱤᱝᱠᱟᱹ ᱵᱷᱟᱡᱟ ᱜᱚᱫ ᱠᱮᱜ ᱟᱭ ᱧᱮᱞ ᱠᱮᱜ ᱟᱭ ᱤᱧ ᱵᱳᱱ ᱜᱮ ᱵᱷᱟᱡᱟᱭᱮᱫ ᱛᱟᱦᱮᱸᱜ ᱮ ᱪᱮᱫ ᱢᱚᱱᱮᱛᱮ ᱪᱚ
ᱥᱟ᱾
ᱟᱫᱚ ᱵᱩᱡᱷᱟᱣ ᱠᱮ ᱟᱢ ᱢᱟᱱᱮ ᱦᱟᱱᱛᱮ ᱪᱚᱯᱚᱜ ᱞᱮᱱ ᱛᱟᱦᱮᱫ ᱥᱮ ᱪᱤᱠᱟᱹ ᱞᱮᱱ ᱛᱟᱦᱮᱫ ᱟᱫᱚ ᱞᱟᱹᱭᱫᱟᱭ ᱦᱟᱯᱚᱭ ᱥᱮ ᱠᱟᱹᱴᱤᱡ ᱵᱷᱟᱡᱟ ᱵᱷᱟᱡᱟ ᱵᱷᱤᱲᱟᱣ ᱦᱩᱭ ᱞᱮᱱ ᱜᱮ᱾ ᱟᱫᱚ ᱵᱷᱟᱞᱟ ᱠᱮᱜ-ᱟᱭ ᱢᱮᱥᱟ ᱠᱟᱛᱮᱫ ᱡᱚᱢ ᱠᱮ-ᱟ ᱞᱮ ᱟᱹᱰᱤ ᱪᱚᱨᱚᱠ ᱵᱩᱡᱷᱟᱹᱜ ᱠᱟᱱᱟ ᱛᱚ ᱟᱫᱚ ᱚᱱᱰᱮ ᱠᱷᱚᱱᱟᱜ ᱜᱮ ᱡᱚᱢ
ᱟᱸᱪᱪᱷᱟ᱾
ᱢᱟᱱᱮ ᱠᱚᱢᱧᱚᱜ ᱥᱩᱱᱩᱢ ᱡᱟᱛᱮ ᱯᱩᱨᱟᱹ ᱢᱤᱠᱥᱚᱜ ᱢᱟ ᱵᱷᱟᱜᱤ ᱞᱮᱠᱟ ᱟᱫᱟᱜ ᱢᱟ ᱤᱱᱠᱟᱹ᱾ ᱵᱟᱠᱷᱟᱱ ᱦᱟᱜ ᱡᱟᱹᱥᱛᱤ ᱥᱩᱱᱩᱢ ᱛᱮᱢᱟ ᱯᱩᱨᱟᱹ ᱥᱩᱱᱩᱢ, ᱥᱩᱱᱩᱢ
ᱛᱟᱦᱚᱞᱮ ᱵᱷᱟᱜᱮ ᱞᱮᱠᱟ ᱨᱮᱥᱤᱯᱤ ᱛᱟᱦᱞᱮ ᱵᱟᱰᱟᱭ ᱜᱮᱭᱟᱢ ᱟᱢ ᱫᱚ᱾
ᱦᱩᱸ ᱢᱳᱴᱟ ᱢᱳᱴᱤ, ᱢᱳᱴᱟ ᱢᱳᱴᱤ
ᱦᱚᱭ ᱤᱧᱦᱚ ᱤᱧᱦᱚᱸ ᱛᱟᱦᱮᱞᱮ ᱟᱢ ᱴᱷᱮᱱ ᱠᱷᱚᱱ ᱥᱮᱪᱮᱫ ᱦᱟᱛᱟᱣ ᱦᱩᱭᱩᱜ-ᱟ ᱨᱮᱥᱤᱯᱤ ᱨᱮᱱᱟᱜ᱾
ᱯᱩᱨᱟᱹ ᱚᱵᱚᱥᱳᱭ᱾
ᱦᱚᱸᱭ
ᱡᱟᱦᱟᱸᱴᱟᱜ ᱵᱟᱰᱟᱭᱟᱹᱧ ᱚᱱᱟ ᱫᱚ ᱞᱟᱹᱭ ᱫᱟᱲᱮᱜ ᱟᱹᱧ᱾
ᱟᱪᱪᱷᱟ ᱤᱭᱟᱹ ᱯᱤᱴᱷᱟᱹ ᱠᱚᱢ ᱵᱮᱱᱟᱣ ᱫᱟᱲᱮᱭᱟᱜ ᱜᱮᱭᱟᱢ ᱡᱮᱞ ᱯᱤᱴᱷᱟᱹ?
ᱡᱮᱞ ᱯᱤᱴᱷᱟᱹ ᱫᱚ ᱤᱧ ᱫᱚ ᱵᱟᱹᱧ ᱵᱮᱱᱟᱣ ᱜᱮᱭᱟ ᱠᱤᱱᱛᱩ ᱵᱟᱰᱟᱭᱤᱧ ᱯᱨᱚᱥᱮᱥ ᱪᱮᱫᱠᱟ ᱠᱚ ᱵᱮᱱᱟᱣᱮᱫ ᱜᱮᱭᱟ᱾ ᱤᱧ ᱢᱟ ᱜᱮ ᱵᱮᱱᱟᱭ ᱜᱮᱭᱟᱭ ᱱᱤᱝ ᱠᱟᱹᱜ᱾
ᱯᱨᱚᱥᱮᱥ ᱢᱟᱛᱚ ᱤᱧ ᱦᱚᱸ ᱵᱟᱰᱟᱭ ᱜᱮᱭᱟᱹᱧ ᱤᱧᱦᱚᱸ ᱛᱷᱟᱯᱚᱱ ᱵᱮᱞᱟ
ᱦᱚᱸ ᱠᱤᱱᱛᱩ ᱦᱚᱸ ᱛᱤᱥ ᱦᱚᱸ ᱠᱤᱱᱛᱩ ᱴᱨᱟᱭ ᱫᱚ ᱵᱟᱹᱧ ᱴᱨᱟᱭ ᱟᱠᱟᱜ-ᱟ᱾
ᱟᱪᱪᱷᱟ ᱟᱫᱚ ᱡᱟᱭᱦᱳᱠ᱾ ᱦᱮᱸ ᱚᱱᱟ ᱚᱱᱟ ᱠᱚᱫᱚ ᱢᱟ ᱡᱷᱚᱛᱚ ᱨᱮᱜᱮ ᱢᱮᱱᱟᱜ ᱜᱮᱭᱟ ᱵᱟᱥᱮ?
ᱦᱮᱸ ᱡᱮᱢᱚᱱ ᱱᱚᱝᱠᱟ ᱥᱟᱠᱨᱟᱛ ᱠᱚᱨᱮ ᱫᱚ ᱵᱟᱹᱧ ᱵᱮᱱᱟᱣ ᱟᱠᱟᱫ ᱛᱤᱥᱚᱜ ᱦᱚᱸ᱾ ᱢᱟᱱᱮ ᱵᱟᱝ ᱵᱮᱱᱟᱭᱟ ᱞᱮ ᱤᱧ ᱢᱟ ᱢᱮᱱᱟᱭᱟ ᱤᱧ ᱢᱟ ᱵᱮᱱᱟᱭᱟᱭ ᱡᱚᱢᱟᱞᱤᱧ ᱟᱹᱞᱤᱧᱫᱚ᱾ ᱟᱭᱳ ᱦᱚᱲᱟᱜ ᱡᱚᱢ ᱟᱹᱰᱤ ᱪᱚᱨᱚᱠ ᱵᱩᱡᱷᱟᱹᱜ ᱢᱟᱱᱮ ᱱᱚᱨᱢᱟᱞ ᱫᱚ ᱵᱟᱞᱮ ᱯᱤᱴᱷᱟᱹᱭ ᱜᱮᱭᱟᱞᱮ᱾
ᱟᱸᱪᱪᱷᱟ ᱟᱞᱮ ᱟᱞᱮ ᱢᱤᱫ ᱫᱤᱱ ᱚᱱᱠᱟ ᱱᱚᱨᱢᱟᱞ ᱴᱟᱭᱤᱢ ᱯᱤᱴᱷᱟᱹ ᱞᱮᱫᱟᱞᱮ ᱟᱫᱚ ᱡᱚᱢ ᱥᱟᱱᱟᱞᱮᱜ ᱞᱮᱭᱟ ᱥᱮ ᱟᱫᱚ ᱚᱱᱟᱛᱮ ᱯᱤᱴᱷᱟᱹ ᱞᱮᱫᱟᱞᱮ᱾ ᱟᱫᱚ ᱢᱟᱡᱷᱮ ᱢᱟᱡᱷᱮ ᱡᱚᱢ ᱥᱟᱱᱟᱧ ᱜᱮᱭᱟ ᱥᱮ ᱡᱮᱞ ᱯᱤᱴᱷᱟᱹ᱾
ᱚᱸ ᱢᱟᱡᱷᱮ ᱢᱟᱡᱷᱮ ᱡᱚᱢ ᱥᱟᱱᱟ ᱞᱮᱠᱷᱟᱱ ᱛᱚᱠᱷᱚᱱ ᱫᱚ ᱠᱚᱨᱟᱣ ᱦᱩᱭᱩᱜ ᱜᱮᱭᱟ ᱥᱟᱢᱟᱱ ᱚᱠᱟᱨᱮ ᱡᱮ ᱦᱤᱞᱳᱜ ᱡᱚᱢ ᱥᱟᱱᱟ ᱠᱮᱫ ᱢᱮ ᱥᱮ ᱦᱤᱞᱳᱜ ᱧᱮᱞᱮᱜ-ᱟᱢ ᱥᱟᱢᱟᱱ ᱠᱚ ᱵᱟᱝ ᱛᱟᱦᱮᱱᱟ ᱟᱨ ᱱᱚᱣᱟ ᱠᱚ ᱵᱮᱥᱤ ᱱᱚᱣᱟ ᱤᱭᱟᱹ ᱠᱚ ᱧᱮᱞᱟᱢ ᱚᱱᱟ ᱡᱚᱠᱷᱚᱱ ᱤᱱᱠᱟᱹ ᱡᱟᱹᱯᱩᱫ ᱡᱟᱹᱯᱩᱫ ᱴᱟᱭᱤᱯ ᱨᱮᱜᱮ ᱫᱚᱢᱮ ᱡᱚᱢ ᱥᱟᱱᱟᱣᱟ᱾
ᱢᱟ ᱡᱟᱹᱯ ᱡᱟᱹᱯᱩᱫ ᱴᱟᱭᱤᱢ ᱨᱮᱢᱟ ᱤᱭᱟᱹ ᱥᱚᱲᱮ ᱡᱚᱢ ᱦᱚ ᱪᱚ ᱥᱚᱲᱮ ᱡᱚᱢ ᱵᱷᱟᱜᱮ ᱵᱩᱡᱷᱟᱹᱣᱟᱹᱜ ᱜᱮᱭᱟ ᱥᱚᱲᱮ ᱟᱨ ᱡᱟᱦᱟᱱᱟᱜ ᱢᱤᱫ ᱴᱟᱝ ᱵᱷᱟᱡᱟ ᱞᱮᱠᱟ ᱛᱟᱦᱮᱸᱱᱟ᱾
ᱟᱠᱥ ᱟᱫᱚ ᱡᱟᱹᱯᱩᱫ ᱡᱟᱹᱯᱩᱫ ᱴᱟᱭᱤᱢ ᱨᱮ ᱫᱚ ᱵᱮᱥᱤᱨ ᱵᱷᱟᱜ ᱚᱱᱟ ᱤᱭᱟᱹ ᱠᱚ ᱡᱚᱢ ᱥᱟᱹᱱᱟᱹᱧᱟ ᱡᱤᱞ ᱥᱚᱲᱮ ᱠᱚ ᱧᱟᱢᱚᱜ ᱢᱟ ᱛᱟᱯᱚᱨᱮ ᱞᱮᱴ ᱴᱚᱭ ᱟᱠᱚ ᱥᱮ ᱚᱱᱟ ᱠᱚ ᱡᱚᱢ ᱥᱟᱹᱱᱟᱹᱧ ᱜᱮᱭᱟ ᱪᱮᱫᱟᱜ ᱥᱮ ᱡᱩᱫᱤ ᱚᱱᱟ ᱠᱚ ᱵᱟᱢ ᱵᱮᱱᱭᱟ᱾ ᱛᱟᱦᱞᱮ ᱱᱤᱝᱠᱟᱹ ᱡᱷᱚᱛᱚ ᱦᱚᱲ ᱢᱮᱥᱟ ᱠᱟᱛᱮᱫ ᱠᱷᱟᱹᱡᱟᱹᱲᱤ ᱠᱚ ᱡᱚᱢ ᱢᱮ ᱟᱹᱰᱤ ᱪᱮᱦᱨᱟ ᱵᱩᱡᱟᱹᱜᱼᱟ᱾
ᱟᱞᱮ ᱢᱟ ᱡᱚᱠᱷᱚᱱ ᱦᱚᱯᱚᱱ ᱛᱟᱦᱮᱸ ᱠᱟᱱᱟᱞᱮ ᱦᱮᱸ ᱛᱚᱠᱷᱚᱱ ᱤᱭᱟᱹ ᱟᱞᱮ ᱚᱱᱛᱮ ᱢᱟ ᱯᱟᱴ ᱪᱟᱥᱚᱜ ᱜᱮᱭᱟ᱾ ᱟᱫᱚ ᱯᱟᱴ ᱫᱟᱨᱮ ᱢᱟ ᱢᱟᱲᱟᱝ ᱢᱟᱲᱟᱝ ᱦᱳᱭᱳᱜ ᱜᱮᱭᱟ ᱟᱫᱚ ᱛᱚᱠᱷᱚᱱ ᱟᱞᱮ ᱫᱤᱫᱤ ᱛᱟᱠᱚ ᱫᱟᱫᱟ ᱛᱟᱠᱚ ᱥᱟᱛᱮ ᱚᱱᱮ ᱚᱱᱮ ᱚᱥᱴᱟ ᱜᱩᱴᱤ ᱢᱤᱫᱴᱟᱝ ᱩᱱ ᱛᱟᱦᱮᱸ ᱠᱟᱱᱟ᱾ ᱞᱮᱱᱟ ᱡᱟᱦᱟᱸ ᱯᱩᱱᱭᱟᱹ ᱪᱷᱚᱠ ᱯᱩᱱᱭᱟ ᱨᱮ ᱪᱷᱚᱠ ᱠᱟᱴᱟᱣ ᱠᱟᱛᱮ ᱯᱩᱱ ᱦᱚᱲ ᱛᱮ ᱟᱫᱳ ᱚᱱᱠᱟ ᱠᱷᱮᱞ ᱠᱮᱭᱟᱞᱮ ᱜᱩᱴᱤ ᱜᱩᱴᱤ ᱟᱫᱚ ᱚᱱᱟ ᱡᱟᱹᱯᱩᱫ ᱫᱤᱱ ᱦᱩᱭ ᱞᱮᱠᱷᱟᱱ ᱜᱮ ᱟᱫᱳ ᱚᱱ ᱪᱚᱠ ᱟᱛᱮ ᱯᱤᱸᱰᱟᱹ ᱨᱮᱞᱮ ᱮᱱᱮᱡ ᱠᱟᱴᱟ ᱜᱮᱭᱟ ᱪᱷᱚᱠ ᱴᱟᱜ ᱚᱱᱠᱟ ᱢᱟᱱᱮ ᱠᱟᱹᱴᱤᱡ ᱵᱟᱜᱽ ᱫᱚᱱᱫᱤ ᱞᱮᱠᱟ ᱚᱱᱠᱟ ᱴᱟᱭᱤᱯ ᱜᱮᱭᱟ ᱚᱱᱠᱟ ᱞᱮᱠᱟ ᱜᱮ
ᱦᱚᱸ ᱦᱚᱸ ᱟᱭ ᱵᱟᱵᱟ ᱠᱳ ᱠᱳ ᱛᱟᱦᱮᱸ ᱞᱮᱱ ᱠᱷᱟᱱ ᱜᱟᱛᱮ ᱠᱳ ᱛᱟᱦᱮᱸ ᱞᱮᱱ ᱠᱷᱟᱱ ᱩᱭᱦᱟᱹᱨ ᱦᱤᱡᱩᱜᱼᱟ ᱢᱟᱱᱮ ᱜᱤᱫᱽᱨᱟᱹ ᱵᱮᱲᱟ ᱪᱮᱫ ᱠᱟᱢ ᱠᱷᱮᱞ ᱠᱟᱜᱼᱟ ᱵᱟᱢ ᱠᱷᱮᱞᱟ ᱪᱮᱫ ᱠᱚᱯᱮ ᱪᱤᱠᱟᱹᱭ ᱛᱟᱦᱮᱸᱜᱼᱟ
ᱦᱳᱭ
ᱟᱨ ᱱᱤᱛᱚᱜ ᱚᱱᱟ ᱠᱚ ᱫᱚ ᱵᱟᱝᱢ ᱧᱟᱢᱚᱜᱼᱟ ᱥᱮ ᱪᱮᱫ ᱮᱢ ᱪᱤᱠᱟᱹᱭᱟ ᱡᱚᱛᱚᱱᱟᱜ ᱨᱮ ᱵᱮᱥᱛᱚ ᱪᱟᱵᱟ᱾
ᱦᱳᱭ
ᱦᱩᱸ ᱴᱟᱭᱤᱡ